ᱦᱮᱞᱳ ᱦᱮᱸ ᱜᱚᱢᱠᱮ ᱡᱚᱦᱟᱨ ᱜᱮ ᱡᱚᱦᱟᱨ ᱜᱮ ᱦᱮᱸ
ᱛᱟᱦᱚᱞᱮ ᱵᱮᱥ ᱵᱟᱲᱟ ᱜᱤ
ᱦᱮᱸ ᱵᱮᱥ ᱵᱟᱲᱟ ᱜᱮ ᱱᱚᱚᱭᱛᱚ
ᱦᱸ ᱛᱟᱦᱞᱮ ᱪᱮᱫ ᱠᱚᱯᱮ ᱠᱟᱹᱢᱤ ᱵᱟᱲᱟᱭᱟ
ᱱᱤᱛᱚᱜ ᱢᱟ ᱠᱟᱹᱢᱤ ᱫᱚ ᱱᱟᱦᱟᱜ ᱱᱤᱛᱚᱜ ᱦ ᱪᱮᱫ ᱦᱚ ᱵᱟᱝᱞᱮ ᱠᱟᱹᱢᱤ ᱵᱟᱲᱟᱭᱟ ᱦᱮᱸᱥᱮ ᱛᱚ ᱠᱟᱹᱢᱤ ᱫᱚ ᱱᱟᱜ ᱪᱟᱥᱵᱟᱥ ᱠᱟᱹᱢᱤ ᱠᱟᱱ ᱨᱮᱦᱚᱸ ᱛᱚ ᱵᱟᱹᱫᱽ ᱠᱚᱢᱟ ᱱᱟᱜ ᱵᱟᱝ ᱫᱟᱜ ᱠᱟᱱᱟ᱾ ᱫᱟᱜ ᱜᱮ ᱵᱟᱭ ᱡᱟᱹᱲᱟᱜᱼᱟ ᱡᱟᱦᱟᱸ ᱞᱮᱠᱟ ᱡᱟᱹᱲᱤ ᱭᱮᱟ ᱚᱱᱠᱟᱛᱮ ᱟᱨ ᱵᱟᱹᱫᱽ ᱠᱚ ᱵᱟᱝ ᱞᱚᱦᱚᱫᱚᱜ ᱠᱟᱱᱟ ᱢᱟᱱᱮ ᱫᱟᱜ ᱵᱟᱝ ᱛᱟᱦᱮᱱ ᱠᱟᱱᱟ ᱵᱟᱹᱛ ᱨᱮ ᱛᱚ ᱚᱱᱟ ᱜᱮ ᱦᱤᱛᱚᱜ ᱠᱟᱹᱢᱤ ᱠᱟᱛᱮ ᱪᱮᱫ ᱦᱚᱸ ᱵᱟᱝ ᱟᱨ ᱟᱯᱮ ᱪᱮᱜ ᱠᱚᱯᱮ ᱠᱟᱹᱢᱤ ᱵᱟᱲᱟᱭ ᱫᱟ
ᱦᱮᱸ ᱟᱞᱮ ᱦᱚᱸ ᱵᱟᱹᱫᱽ ᱠᱚᱨᱮ ᱜᱮ ᱫᱟᱜ ᱠᱟᱫᱟᱭ ᱟᱸᱡᱮᱫᱚᱜ ᱠᱟᱱᱟ ᱟᱨ ᱢᱟᱹᱭ ᱤᱭᱟᱹ ᱫᱤᱱ ᱞᱟᱦᱟᱭ ᱫᱟᱜ ᱞᱮᱫᱟ ᱯᱮ ᱫᱤᱱ ᱞᱟᱦᱟ ᱯᱮ ᱯᱳᱱ ᱫᱤᱱ ᱞᱟᱦᱟᱭ ᱫᱟᱜ ᱠᱟᱫᱟ ᱟᱫᱚ ᱚᱱᱟ ᱠᱚ ᱫᱟᱜ ᱦᱮᱱᱟᱜ ᱟᱫᱚ ᱚᱱᱟ ᱠᱚᱨᱮᱜ ᱞᱚᱥᱚᱫ ᱵᱟᱲᱟᱭ ᱫᱟ ᱨᱚᱦᱚᱭ ᱫᱟᱠᱚ ᱦᱳᱲᱳ ᱨᱚᱦᱚᱭ ᱦᱩᱭᱩᱜ ᱠᱟᱱᱟ
ᱚᱠᱚᱭ ᱫᱚ ᱯᱤᱰᱷᱟᱹ ᱠᱚ ᱢᱟᱜ ᱫᱟ ᱟᱨᱦᱚᱸ ᱚᱠᱚᱭ ᱠᱚ ᱵᱟᱠᱚ ᱢᱟᱜ ᱵᱟᱲᱟ ᱠᱚᱣᱟ
ᱟᱪᱪᱷᱟ ᱚᱱᱛᱮ ᱫᱚ ᱛᱟᱦᱚᱞᱮ ᱪᱮᱫ ᱞᱮᱠᱟ ᱫᱟᱜ ᱠᱮᱜ ᱛᱟᱦᱮᱸᱼᱟ ᱯᱮ ᱫᱤᱱ ᱞᱟᱦᱟ ᱱᱟᱜ ᱡᱟᱦᱟᱸ ᱞᱟᱹᱭ ᱛᱟᱵᱤᱱ ᱫᱟᱜ ᱦᱟᱱᱟ ᱢᱮᱱᱛᱮ ᱤᱱᱠᱟᱹ ᱥᱮ ᱰᱷᱮᱨ ᱧᱚᱜ ᱜᱮ ᱪᱮᱫ ᱠᱟ ᱫᱟᱜ ᱠᱟᱜ ᱟᱭ
ᱦᱳᱭ ᱨᱟᱸᱜᱟᱣ ᱜᱮ ᱫᱟᱞ ᱞᱮᱫᱟ ᱵᱟᱨ ᱫᱤᱱ ᱵᱟᱨ ᱫᱤᱱᱮ ᱫᱟᱜ ᱞᱮᱫᱟ
ᱟᱪᱪᱷᱟ ᱟᱨ ᱟᱞᱮ ᱥᱮᱫ ᱢᱟ ᱫᱟᱜ ᱜᱮ ᱵᱟᱭ ᱫᱟᱜᱮᱜᱼᱟ ᱮᱸ ᱯᱮ ᱯᱩᱱ ᱫᱤᱱ ᱞᱟᱦᱟ ᱫᱟᱜᱮᱜ ᱛᱟᱦᱮᱸᱜ ᱟᱭ ᱮᱠᱫᱚᱢ ᱪᱮᱫ ᱤᱧ ᱞᱟᱹᱭᱟ ᱢᱟᱱᱮ ᱡᱟᱹᱯᱩᱫ ᱥᱤᱥᱴᱮᱢ ᱫᱟᱜᱮᱜ ᱛᱟᱦᱮᱸᱜ ᱟᱭ
ᱱᱟᱱᱦᱟ ᱱᱟᱱᱦᱟ ᱵᱩᱞᱩᱝ ᱞᱮᱠᱟ ᱚᱱᱮ ᱚᱱᱠᱟ ᱫᱟᱜᱮ ᱛᱟᱦᱮᱸᱜᱼᱟ ᱢᱟᱱᱮ ᱠᱟᱹᱢᱤ ᱠᱟᱹᱢᱟᱭ ᱟᱨ ᱫᱟᱜ ᱠᱚᱫᱚ ᱵᱟᱝ ᱛᱟᱦᱮᱸᱱ ᱠᱟᱱ ᱛᱟᱦᱮᱸᱼᱟ ᱚᱱᱟ ᱚᱛ ᱠᱚᱨᱮ ᱛᱟᱦᱮᱸᱱ ᱠᱟᱱᱟ ᱟᱻ ᱵᱟᱹᱫᱽ ᱠᱚᱨᱮ ᱵᱟᱝ ᱛᱟᱦᱮᱸᱱ ᱠᱟᱱ ᱛᱟᱦᱮᱸ ᱠᱷᱟᱹᱞᱤ ᱦᱚᱲ ᱡᱩᱫᱤᱢ ᱳᱰᱳᱠ ᱞᱮᱱ ᱠᱷᱟᱱ ᱫᱚ ᱞᱚᱦᱚᱫᱚᱜ ᱟᱢ ᱦᱮᱸ ᱥᱮ ᱚᱱᱮ ᱚᱝᱠᱟ ᱟᱨ ᱚᱱᱮ ᱚᱱᱟ ᱠᱷᱟᱹᱛᱤᱨ ᱛᱮᱜᱮ ᱪᱟᱥ ᱠᱚᱦᱚᱸ ᱱᱤᱛᱚᱜ ᱯᱟᱹᱨᱠᱟᱹᱣ ᱠᱟᱱ ᱛᱟᱞᱮᱭᱟ᱾ ᱵᱟᱝᱞᱮ ᱪᱟᱥ ᱫᱟᱲᱮᱭᱟᱜ ᱠᱟᱱᱟ ᱛᱚᱞᱟ ᱠᱚᱢᱟ ᱦᱟᱨᱟ ᱡᱩᱛ ᱠᱟᱱᱟ ᱡᱚᱛᱚᱣᱟᱜ ᱦᱳᱭᱻ ᱟᱨ
ᱟᱨ ᱛᱟᱦᱞᱮ ᱟᱨ ᱪᱮᱫ ᱠᱚᱯᱮ ᱠᱟᱹᱢᱤ ᱵᱟᱲᱟᱭ ᱜᱮᱭᱟ ᱮᱢᱱᱤ ᱫᱤᱱ ᱫᱚ ᱱᱚᱝᱠᱟ
ᱮᱢᱱᱤ ᱫᱤᱱ ᱫᱚ ᱚᱱᱮ ᱡᱟᱦᱟᱸ ᱚᱲᱟᱜ ᱠᱚᱨᱮᱱᱟᱜ ᱠᱟᱹᱢᱤ ᱦᱚᱨᱟ ᱠᱚᱜᱮ ᱠᱚᱜ ᱵᱟᱲᱟ ᱡᱟᱦᱟᱸ ᱱᱟᱜ ᱜᱮ ᱱᱟᱜ ᱚᱲᱟᱜ ᱨᱮᱱᱟᱜ ᱠᱟᱹᱢᱤ ᱢᱮᱱᱟᱜ ᱤᱱᱟᱹ ᱠᱚ ᱟᱨ ᱡᱤᱭᱚᱱ ᱠᱷᱟᱸᱰᱟᱣ ᱦᱮᱸ ᱵᱟᱦᱨᱮ ᱥᱮ ᱠᱟᱹᱢᱤ
ᱦᱮᱸ
ᱵᱟᱝ ᱟᱹᱞᱤᱧ ᱫᱚ ᱱᱟᱜ ᱵᱟᱝᱼᱟ ᱱᱟ ᱚᱱᱟ ᱠᱚᱨᱮᱱᱟᱜ ᱫᱚ ᱵᱟᱹᱞᱤᱧ ᱧᱮᱞᱟ ᱪᱮᱫᱟᱜ ᱥᱮ ᱟᱹᱞᱤᱧ ᱯᱟᱹᱴᱷᱩᱣᱟᱹ ᱠᱟᱱᱟᱞᱤᱧ ᱱᱟᱜ ᱢᱤᱜᱴᱟᱝ
ᱟᱪᱪᱷᱟ ᱟᱪᱪᱷᱟ ᱪᱷᱟ
ᱵᱩᱡᱽ ᱫᱟᱲᱮᱭᱟᱜ ᱠᱟᱱ ᱵᱤᱱ ᱪᱮᱫ ᱤᱧ ᱞᱟᱹᱭᱮᱜᱼᱟ ᱦᱮᱸ ᱦᱮᱸ ᱾ ᱛᱚᱻ ᱥᱮᱱ ᱫᱚᱞᱤᱧ ᱥᱮᱱ ᱵᱟᱲᱟ ᱟᱠᱟᱱ ᱜᱮᱭᱟ ᱚᱱᱟ ᱞᱟᱭᱤᱱ ᱨᱮᱜᱮᱞᱤᱧ ᱚᱱᱮ ᱞᱤᱧ ᱤᱭᱟᱹᱭ ᱫᱟ
ᱡᱤᱭᱚᱱ ᱠᱷᱟᱸᱰᱟᱣ ᱞᱟᱹᱜᱤᱫ ᱫᱚ ᱱᱟᱜ ᱚᱱᱮ ᱵᱟᱦᱨᱮ ᱠᱚᱨᱮᱱ ᱜᱮ ᱡᱟᱦᱟᱸ ᱱᱟᱜ ᱠᱷᱚᱱᱟᱜ ᱟᱵᱚ ᱢᱟ ᱱᱟᱜ ᱪᱟᱥᱼᱵᱟᱥ ᱦᱚᱲ ᱠᱟᱱᱟ ᱵᱚᱱ ᱡᱚᱢ ᱢᱟ ᱱᱟᱜ ᱵᱚᱱ ᱠᱩᱲᱟᱹᱜ ᱜᱮ ᱨᱮᱦᱚᱸ ᱦᱮᱸᱥᱮ ᱪᱟᱥᱵᱟᱥ ᱠᱚᱛᱮᱜ ᱛᱚ ᱟᱨ ᱠᱟᱹᱣᱰᱤ ᱠᱚᱢᱟ ᱫᱚᱨᱠᱟᱨ ᱜᱮᱥᱮ ᱡᱟᱦᱱᱟᱜ ᱞᱟᱹᱜᱤᱫ ᱨᱩᱣᱟᱹᱜ ᱦᱟᱹᱥᱩᱜ ᱠᱚᱨᱮ ᱟᱨᱚ ᱟᱭᱢᱟ ᱜᱟᱱ ᱚᱱᱠᱟᱱ ᱠᱟᱹᱢᱤ ᱦᱚᱨᱟ ᱠᱚ ᱢᱮᱱᱟᱜᱼᱟ ᱡᱮ ᱵᱟ ᱵᱤᱱᱟᱹ ᱠᱟᱹᱣᱰᱤ ᱛᱮᱫᱚ ᱵᱟᱝ ᱛᱚᱨᱟᱜᱼᱟ ᱚᱱᱟ ᱠᱚᱫᱚ ᱦᱮᱸᱥᱮ
ᱦᱮᱸᱻ
ᱦᱚᱼᱦᱚᱭ ᱚᱱᱟ ᱜᱮ ᱡᱟᱦᱟᱸ ᱠᱚᱨᱮᱱ ᱥᱳᱨ ᱥᱟᱰᱜᱮ ᱠᱚᱨᱮᱱ ᱟᱹᱞᱤᱧ ᱢᱟ ᱱᱟᱦᱟᱜ ᱵᱟᱝᱼᱟ ᱱᱤᱛᱚᱜ ᱢᱟ ᱱᱟᱜ ᱛᱚ ᱚᱲᱟᱜ ᱨᱮᱱ ᱜᱚᱵᱟᱵᱟ ᱠᱚ ᱟᱭᱳ ᱱᱟᱸᱜ ᱠᱤᱱ ᱠᱤᱱ ᱧᱮᱞᱟ
ᱦᱚᱸ ᱟᱪᱪᱷᱟ ᱪᱮᱫ ᱠᱟᱱᱟᱥᱮ ᱟᱫᱚ ᱤᱧ ᱴᱷᱮᱱ ᱠᱩᱠᱞᱤᱧ ᱫᱚᱦᱚᱭᱮᱫᱟ ᱟᱢ ᱴᱷᱮᱱ ᱚᱱᱮ ᱞᱟᱭᱤᱯᱷ ᱨᱮ ᱡᱤᱭᱚᱱ ᱠᱷᱟᱸᱰᱟᱣ ᱡᱚᱠᱷᱚᱡ ᱟᱵᱚ ᱪᱮᱫ ᱠᱚᱵᱚᱱ ᱡᱚᱢ ᱞᱮᱠᱷᱟ ᱢᱚᱡᱽ ᱵᱚᱱ ᱛᱟᱦᱮᱱᱟ ᱪᱮᱫᱞᱮᱠᱟ ᱵᱚᱱ ᱡᱚᱢ ᱞᱮᱠᱷᱟᱡ ᱛᱟᱦᱮᱸ ᱫᱟᱲᱮᱭᱟᱜᱼᱟ ᱢᱚᱸᱡᱽ ᱢᱚᱸᱡᱽᱛᱮ ᱱᱟᱯᱟᱭ ᱛᱮ
ᱦᱮᱸ ᱟᱹᱰᱤ ᱡᱚᱛᱷᱟᱛ ᱡᱚᱛᱷᱟᱛ ᱠᱟᱛᱷᱟ ᱵᱤᱱ ᱞᱟᱹᱭ ᱠᱟᱫᱟ ᱟᱨ ᱟᱵᱚ ᱫᱚ ᱱᱟᱦᱟᱜ ᱪᱮᱫ ᱞᱤᱧ ᱡᱟᱦᱟᱸ ᱵᱚᱱ ᱡᱚᱢᱮᱜᱼᱟ ᱫᱟᱜ ᱢᱟᱹᱲᱤ ᱢᱩᱱᱜᱟᱹ ᱟᱲᱟᱜ ᱟᱲᱟᱜ ᱥᱟᱠᱟᱢ ᱠᱚᱱᱟᱦᱟᱜ ᱡᱟᱦᱟᱸ ᱵᱟᱲᱜᱮ ᱠᱚᱨᱮ ᱵᱟᱲᱜᱮ ᱡᱷᱟᱲᱜᱮ ᱨᱮ ᱛᱟᱵᱚᱱ ᱛᱟᱦᱮᱱ ᱠᱟᱱᱟ ᱟᱵᱚ ᱱᱤᱡᱮ ᱛᱮᱵᱚᱱ ᱨᱚᱦᱚᱭ ᱠᱟᱛᱮᱜ ᱦᱟᱜ ᱦᱟᱨᱟᱜᱼᱟ ᱚᱱᱟ ᱵᱚᱱ ᱡᱚᱢᱮᱜᱼᱟ ᱚᱱᱟ ᱜᱮ ᱟᱹᱞᱤᱧ ᱫᱚ ᱞᱤᱧ ᱞᱟᱹᱭᱟ ᱤᱱᱟᱹ ᱜᱮ ᱟᱨ ᱡᱟᱦᱟᱸ ᱦᱟᱴ ᱠᱚᱨᱮ ᱠᱚ ᱟᱠᱷᱨᱤᱧᱮᱜᱼᱟ ᱚᱱᱟ ᱢᱟ ᱦᱟᱸᱜ ᱟᱹᱰᱤ ᱡᱮᱢᱚᱱ ᱥᱟᱵ ᱠᱟᱜᱵᱤᱱ ᱢᱩᱞᱟᱹ ᱱᱟᱦᱟᱜᱵᱤᱱ ᱦᱟᱛᱟᱣᱮᱜᱼᱟ ᱢᱟᱨᱟᱝ ᱢᱟᱨᱟᱝ ᱫᱟ ᱠᱚᱜᱼᱟ ᱟᱹᱰᱤ ᱢᱟᱨᱟᱝ ᱢᱟᱨᱟᱝ ᱡᱷᱟᱲ ᱠᱚᱜᱼᱟ ᱥᱟᱠᱟᱢ ᱠᱚ ᱚᱱᱟᱠᱟ ᱠᱤ ᱮᱱᱠᱷᱟᱱ ᱫᱚ ᱚᱱᱟ ᱫᱚ ᱮᱠᱮᱱ ᱦᱟᱥᱟ ᱨᱮᱫᱚ ᱠᱷᱚᱛ ᱨᱮᱫᱚ ᱱᱟᱜ ᱚᱝᱠᱟ ᱫᱚ ᱵᱟᱝ ᱤᱭᱟᱹᱜᱼᱟ ᱵᱟᱝ ᱦᱟᱨᱟᱜᱼᱟ ᱦᱮᱸᱥᱮ ᱚᱱᱟ ᱫᱚ ᱱᱮᱛᱟᱨ ᱢᱟ ᱱᱟᱦᱟᱜ ᱤᱭᱟᱹ ᱠᱚᱨᱮ ᱠᱚ ᱠᱮᱢᱤᱠᱮᱞ ᱠᱚ ᱥᱟᱨᱢᱟᱨ ᱪᱮᱫ ᱠᱷᱚᱱᱟᱜ ᱟᱹᱰᱤ ᱟᱭᱢᱟ ᱜᱟᱱ ᱳᱰᱳᱠ ᱠᱟᱱᱟ ᱥᱮ ᱱᱤᱛᱚᱜ ᱢᱟ ᱚᱱᱟ ᱠᱚ ᱞᱟᱜᱟᱣ ᱠᱟᱛᱮᱫ ᱮᱨ ᱟᱛᱮᱫ ᱠᱚ ᱚᱱᱠᱟ ᱫᱚᱠᱚ ᱤᱭᱟᱹ ᱠᱟᱜᱼᱟ ᱟᱞᱮ ᱥᱮᱫ ᱨᱮᱦᱚᱸ ᱱᱤᱛᱚᱜ ᱪᱟᱥ ᱵᱟᱲᱟᱭᱟ ᱥᱮ ᱛᱚ ᱟᱨ ᱡᱟᱦᱟᱸ ᱱᱤᱡᱮ ᱵᱟᱲᱜᱮ ᱡᱷᱟᱨᱮ ᱜᱮ ᱨᱮ ᱪᱟᱥᱟ ᱚᱱᱟ ᱫᱚ ᱚᱱᱠᱟ ᱫᱚ ᱵᱟᱝ ᱦᱩᱭᱩᱜᱼᱟ ᱛᱚ ᱟᱹᱞᱤᱧ ᱛᱚᱞᱤᱧ ᱞᱟᱹᱭᱟ ᱡᱟᱦᱟᱸ ᱱᱤᱡᱮᱛᱮ ᱚᱢᱚᱱᱚᱜᱼᱟ ᱵᱚᱱ ᱮᱨᱟ ᱡᱷᱟᱹᱱᱴᱤ ᱵᱷᱤᱛᱤᱹᱨ ᱨᱮ ᱟᱲᱟᱜ ᱥᱟᱠᱟᱢ ᱠᱚ ᱢᱩᱱᱜᱟᱹ ᱟᱲᱟᱜ ᱢᱟ ᱱᱟᱜ ᱢᱮᱱᱟᱜ ᱜᱮᱭᱟ ᱡᱚᱛᱚ ᱦᱚᱲ ᱞᱮᱠᱟᱜᱮ ᱢᱩᱱᱜᱟᱹ ᱫᱚ ᱫᱟᱨᱮ ᱠᱚᱢᱟ ᱦᱮᱸ ᱟᱨᱚ ᱦᱩᱭᱱᱟ ᱜᱟᱹᱱᱫᱷᱟᱹᱨᱤ ᱟᱲᱟᱜ ᱠᱚ ᱠᱚ ᱟᱨᱚ ᱢᱟᱞᱦᱟᱱ ᱠᱚᱵᱚᱱ ᱨᱚᱦᱚᱭ ᱠᱟᱜ ᱠᱷᱟᱱ ᱱᱟᱯᱟᱭᱚᱜᱼᱟ ᱟᱨᱚ ᱠᱩᱸᱫᱽᱨᱤ ᱠᱚ ᱦᱩᱭᱱᱟ ᱦᱮᱸᱥᱮ ᱛᱚ ᱚᱱᱮ ᱚᱱᱟ ᱠᱚᱜᱮ ᱡᱚᱢ ᱞᱮᱠᱷᱟᱱ ᱫᱚ ᱱᱟᱯᱟᱭᱚᱜ ᱟᱨ ᱟᱞᱮ ᱥᱮᱫ ᱫᱚ ᱠᱟᱹᱴᱤᱡ ᱵᱩᱨᱩ ᱠᱚ ᱥᱳᱨ ᱜᱮᱭᱟ ᱛᱚ ᱱᱮᱛᱟᱨ ᱥᱤᱡᱤᱱ ᱨᱮ ᱟᱲᱟᱜ ᱠᱚᱞᱮ ᱧᱟᱢᱟᱞᱮ ᱪᱮᱫ ᱟᱲᱟᱜ ᱠᱚᱠᱚ ᱞᱟᱹᱭᱟ ᱜᱷᱚᱱᱚ ᱢᱟ ᱵᱟᱹᱞᱤᱧ ᱵᱟᱲᱟᱭᱟ ᱡᱚᱢ ᱠᱟᱜ ᱟᱞᱤᱧ ᱟᱨ ᱵᱩᱨᱩ ᱠᱩᱸᱫᱽᱨᱤ ᱦᱩᱭᱱᱟ ᱚᱱᱟ ᱦᱚᱸᱞᱤᱧ ᱡᱚᱢ ᱠᱟᱜᱼᱟ ᱟᱭᱢᱟ ᱜᱟᱱ ᱢᱮᱱᱟᱜᱼᱟ ᱵᱩᱨᱩ ᱫᱷᱟᱨᱮ ᱦᱚᱲ ᱠᱟᱱ ᱜᱮᱭᱟᱞᱮ
ᱦᱮᱸ ᱢᱟᱱᱮ ᱡᱚᱢ ᱢᱟᱱᱮ ᱥᱮᱨᱚᱠᱚ ᱠᱚᱢ ᱫᱚ ᱵᱟᱨᱦᱮ ᱨᱮᱭᱟᱜ ᱡᱚᱢ ᱫᱚ ᱵᱟᱵᱚᱱ ᱡᱚᱢᱟ ᱚᱲᱟᱜ ᱠᱚᱨᱮ ᱵᱮᱱᱟᱣ ᱠᱟᱛᱮᱫ ᱵᱚᱱ ᱡᱚᱢᱟ ᱥᱮ ᱚᱲᱟᱜ ᱠᱚᱨᱮᱵᱚᱱ ᱪᱟᱥᱟ ᱦᱟᱸ
ᱦᱚᱸ
ᱚᱠᱟᱴᱟ ᱢᱟᱱᱮ ᱟᱵᱚ ᱵᱷᱮᱴᱟᱢᱤᱱ ᱵᱚᱱ ᱧᱟᱢ ᱚᱱᱠᱟᱱᱟᱜ ᱵᱚᱱ ᱡᱚᱢᱟ ᱡᱮ ᱵᱷᱮᱴᱟᱢᱤᱱ ᱵᱚᱫᱚᱞ ᱛᱮ ᱮᱴᱟᱜ ᱵᱤᱥ ᱵᱚᱱ ᱧᱟᱢᱟ ᱚᱝᱠᱟᱱᱟᱜ ᱫᱚ ᱡᱟᱛᱮ ᱵᱟᱵᱚᱱ ᱡᱚᱢ ᱦᱮᱸ ᱥᱮ ᱵᱟᱝ
ᱡᱚᱢ ᱵᱟᱨ ᱨᱚᱠᱚᱢ ᱦᱩᱭᱱᱟ ᱡᱮᱢᱚᱱ ᱦᱩᱭᱳᱱᱟ ᱚᱲᱟᱜ ᱨᱮ ᱫᱟᱠᱟ ᱵᱚᱱ ᱡᱚᱢᱟ ᱦᱮᱸᱥᱮ ᱚᱲᱟᱜ ᱨᱮᱱᱟᱜ ᱵᱤᱫ ᱞᱟᱹᱜᱤᱫ ᱟᱨ ᱢᱤᱫᱴᱟᱝ ᱫᱚ ᱦᱩᱭᱱᱟ ᱢᱚᱱᱮ ᱯᱮᱨᱮᱡ ᱞᱟᱹᱜᱤᱫ ᱡᱚᱢ ᱥᱟᱹᱱᱟᱹᱧ ᱠᱟᱱᱟ ᱚᱱᱮ ᱚᱱᱠᱟᱱᱟᱜ ᱦᱩᱭᱱᱟ ᱡᱮᱢᱚᱱ ᱵᱤᱥᱠᱩᱴ ᱠᱚ ᱦᱩᱭᱱᱟ ᱦᱮᱸᱥ ᱱᱮᱛᱟᱨ ᱢᱟ ᱫᱚᱠᱟᱱ ᱠᱚᱨᱮ ᱧᱟᱢᱚᱜ ᱠᱟᱱᱟ ᱛᱚ ᱟᱨ ᱦᱟᱴ ᱯᱟᱛᱟ ᱠᱚᱨᱮᱢ ᱪᱟᱞᱟᱣ ᱞᱮᱱᱠᱷᱟᱱ ᱫᱚ ᱯᱷᱚᱠᱳᱲᱤ ᱠᱚ ᱟᱹᱞᱩ ᱪᱚᱯ ᱠᱚ ᱚᱱᱟ ᱫᱚ ᱯᱷᱟᱥ ᱯᱷᱩᱰ ᱢᱟᱱᱮ ᱫᱚ ᱱᱟᱜ ᱚᱱᱟ ᱵᱮᱱᱟᱣ ᱠᱟᱱᱟ ᱵᱮᱥ ᱫᱚ ᱵᱟᱠᱚ ᱵᱮᱱᱟᱣᱟᱠᱚ ᱱᱟᱜ ᱯᱚᱨᱛᱷᱚᱢ ᱯᱚᱨᱛᱷᱚᱢ ᱡᱟᱦᱟᱸ ᱠᱚ ᱵᱮᱱᱟᱣᱟ ᱪᱚᱞᱚ ᱚᱱᱟ ᱴᱷᱤᱠ ᱜᱮᱭᱟ ᱱᱟᱜ ᱦᱮᱸᱥᱮ ᱰᱷᱮᱨ ᱫᱤᱱ ᱦᱩᱭᱩᱜᱼᱟ ᱮᱱᱰᱮ ᱜᱮᱠᱚ ᱢᱟᱱᱮ ᱚᱸᱡᱽᱨᱟ ᱵᱷᱤᱛᱤᱨ ᱨᱮᱠᱚ ᱵᱮᱱᱟᱣᱮᱫᱼᱟ ᱚᱱᱮ ᱚᱱᱠᱟ ᱢᱤᱫᱴᱷᱮᱱ ᱜᱮ ᱯᱩᱨᱟᱹ ᱧᱮᱞᱟᱵᱤᱱ ᱧᱮᱞ ᱵᱟᱨᱟᱣᱠᱟᱜ ᱜᱮᱭᱟᱵᱤᱱ ᱱᱟᱜ ᱡᱟᱦᱟᱸ ᱦᱳᱴᱮᱞ ᱠᱚᱨᱮ ᱠᱚᱵᱤᱱ ᱵᱚᱞᱚ ᱵᱟᱲᱟ ᱟᱠᱟᱱ ᱜᱮᱭᱟ ᱟᱹᱰᱤ ᱟᱭᱢᱟ ᱠᱚ ᱟᱱᱮ ᱡᱟᱦᱟᱸ ᱨᱮᱠᱚ ᱵᱮᱱᱟᱣᱟ ᱚᱸᱰᱮ ᱠᱟᱪᱨᱟᱜᱮ ᱛᱟᱦᱮᱱᱟ ᱟᱹᱲᱤ ᱥᱤᱜᱮ ᱧᱮᱞ ᱞᱮᱠᱷᱟᱱ ᱡᱚᱢ ᱵᱟᱝ ᱥᱟᱱᱟᱦᱟ ᱟᱨ ᱨᱚ ᱠᱚ ᱟᱵᱚ ᱟᱠᱚ ᱛᱚ ᱚᱱᱮ ᱚᱱᱟ ᱢᱤᱫ ᱴᱮᱱ ᱦᱩᱭᱱᱟ ᱛᱚ ᱚᱱᱟ ᱠᱚᱫᱚ ᱦᱟᱜ ᱵᱟᱝ ᱡᱚᱢ ᱞᱮᱠᱷᱟᱱ ᱜᱮ
ᱦᱩᱸ ᱦᱳᱭ ᱟᱨ ᱰᱟᱦᱟᱨ ᱟᱲᱮ ᱠᱚᱨᱮ ᱠᱚ ᱫᱚᱠᱟᱱᱟ ᱛᱟᱭᱚᱢ ᱛᱮ ᱜᱟᱹᱰᱤ ᱠᱚ ᱪᱟᱞᱟᱣ ᱦᱤᱡᱩᱜᱼᱟ ᱫᱷᱩᱲᱤ ᱠᱚ ᱚᱴᱟᱝᱼᱟ ᱦᱳᱭ ᱥᱮ ᱵᱟᱝ ᱟᱨ ᱚᱱᱟ ᱠᱚ ᱡᱚᱢ ᱞᱮᱠᱷᱟᱱ ᱫᱚ ᱞᱟᱡ ᱨᱮ ᱥᱚᱢᱚᱥᱥᱟ ᱦᱩᱭᱩᱜᱼᱟ
ᱦᱮᱸ
ᱜᱮᱥ ᱦᱩᱭᱩᱜᱼᱟ ᱥᱮ ᱞᱟᱡ ᱠᱚ ᱦᱟᱹᱥᱩ ᱵᱚᱱᱟ ᱵᱟᱵᱚᱱ ᱦᱟᱡᱟᱢ ᱫᱟᱲᱮᱭᱟᱜ ᱠᱷᱟᱡ᱾
ᱦᱳᱭ ᱦᱳᱭ ᱟᱭᱢᱟᱜᱟᱱ ᱱᱚᱝᱠᱟ ᱯᱩᱨᱟᱹ ᱱᱤᱡᱮ ᱦᱚᱸ ᱧᱮᱞ ᱵᱟᱲᱟ ᱦᱩᱭ ᱟᱠᱟᱱ ᱜᱮᱭᱟ ᱦᱮᱸ ᱥᱮ ᱪᱟᱞᱟᱣ ᱚᱠᱛᱮ ᱡᱟᱦᱟᱸ ᱠᱚᱛᱮ ᱦᱟᱜ ᱫᱟᱬᱟᱱ ᱚᱠᱛᱮ ᱡᱚᱢ ᱵᱟᱲᱟ ᱦᱩᱭ ᱠᱟᱱᱟ ᱥᱮ ᱛᱚ ᱵᱷᱟᱹᱜᱤ ᱴᱷᱤᱠ ᱵᱟᱝ ᱵᱮᱱᱟᱣ ᱟᱠᱟᱫ ᱠᱚ ᱛᱟᱦᱮᱱᱟ ᱾
ᱚᱢᱻ ᱟᱨ ᱦᱳᱭ ᱯᱷᱟᱥᱴ ᱯᱷᱩᱰ ᱨᱮᱫᱚ ᱥᱮᱨᱚᱠᱚᱢ ᱫᱚ ᱟᱨ ᱢᱟᱱᱮ ᱵᱚᱱ ᱢᱮᱱ ᱞᱮᱠᱷᱟᱱ ᱫᱚ ᱵᱷᱤᱴᱟᱢᱤᱱ ᱫᱚ ᱵᱟᱹᱱᱩᱜᱼᱟ
ᱦᱩᱸ ᱵᱮᱥ ᱵᱮᱥ ᱵᱮᱥ
ᱦᱳᱭ ᱡᱮᱢᱚᱱ ᱵᱚᱱ ᱟᱵᱚ ᱵᱚᱱ ᱧᱩ ᱫᱟᱲᱮᱭᱟᱜᱼᱟ ᱡᱮᱢᱚᱱ ᱜᱩᱲᱟᱹ ᱫᱟᱜ ᱠᱚ ᱡᱮᱢᱚᱱ ᱠᱚ ᱤᱭᱟᱹ ᱵᱟᱲᱟᱭᱟ ᱦᱮᱸ ᱥᱮ ᱵᱟᱝ ᱯᱷᱚᱞ ᱢᱩᱞ ᱨᱚᱥ ᱠᱚ ᱡᱮᱢᱚᱱ ᱠᱚ ᱟᱠᱷᱨᱤᱧ ᱵᱟᱲᱟᱭᱟ ᱦᱩᱭᱩᱜ ᱚᱱᱟ ᱠᱚ ᱧᱩ ᱠᱚᱫᱚ ᱮ ᱵᱷᱟᱜᱮ ᱜᱮᱭᱟ ᱥᱮ ᱵᱟᱝ
ᱟᱨ ᱢᱤᱫ ᱴᱟᱝ ᱦᱩᱭᱱᱟ ᱟᱹᱞᱤᱧ ᱚᱱᱟ ᱛᱮ ᱱᱮᱛᱟᱨ ᱥᱟᱹᱨᱤ ᱠᱟᱛᱷᱟ ᱞᱤᱧ ᱞᱟᱹᱭᱮᱫᱼᱟ ᱵᱟᱝ ᱛᱚ ᱦᱟᱴ ᱯᱟᱛᱟ ᱠᱚᱞᱤᱧ ᱪᱟᱞᱟᱣ ᱞᱮᱱ ᱠᱷᱟᱱ ᱫᱚ ᱱᱮᱛᱟᱨ ᱡᱷᱳᱞᱟ ᱠᱚ ᱟᱠᱷᱨᱤᱧᱮᱜᱼᱟ ᱚᱱᱮ ᱚᱱᱟ ᱠᱚᱞᱤᱧ ᱡᱚᱢᱟ ᱟᱨ ᱟᱹᱰᱤ ᱢᱚᱸᱡᱽ ᱵᱩᱡᱷᱟᱹᱜᱼᱟ ᱥᱟᱠᱟᱢ ᱨᱮᱠᱚ ᱡᱮᱦᱳ ᱦᱚᱲ ᱦᱚᱯᱚᱱ ᱜᱮ ᱱᱟᱜ ᱟᱵᱚ ᱥᱟᱱᱛᱟᱲ ᱜᱮ ᱟᱠᱷᱨᱤᱧ ᱫᱟ ᱠᱚ ᱱᱮᱛᱟᱨ᱾ ᱛᱚ ᱚᱱᱟᱞᱤᱧ ᱡᱚᱢᱟᱞᱤᱧ ᱛᱤᱠᱤ ᱟᱫᱟ ᱠᱚ ᱛᱤᱠᱤ ᱠᱟᱛᱮ ᱠᱚ ᱟᱠᱷᱨᱤᱧᱟ ᱦᱳᱭ ᱚᱱᱮ ᱚᱱᱟ ᱠᱚ
ᱦᱳᱭ ᱵᱮᱥ ᱜᱮᱭᱟ ᱚᱱᱟ ᱪᱷᱚᱞᱟ ᱠᱚᱦᱚᱸ ᱡᱮᱢᱚᱱ ᱚᱱᱟ ᱦᱚᱲᱢᱚ ᱨᱮ ᱠᱮᱞᱥᱤᱭᱟᱢ ᱠᱚ ᱠᱚᱢ ᱞᱮᱠᱷᱟ ᱵᱚᱱ ᱡᱚᱢ ᱫᱟᱲᱮᱭᱟᱜᱼᱟ, ᱚᱱᱟ ᱠᱚ᱾
ᱦᱮᱸᱻ᱾
ᱢᱤᱫ ᱴᱮᱱ ᱢᱟᱱᱮ ᱡᱟᱝ ᱠᱚ ᱠᱮᱴᱮᱡᱚᱜᱼᱟ ᱥᱮ ᱵᱟᱝ?
ᱠᱮᱞᱥᱤᱭᱟᱢ ᱠᱚ ᱵᱟᱝ ᱠᱷᱟᱡ ᱡᱟᱝ ᱫᱩᱨᱵᱚᱞ ᱥᱮ ᱜᱩᱱᱴᱷᱤ ᱠᱚᱨᱮ ᱦᱟᱹᱥᱩᱣᱟ᱾ ᱰᱟᱱᱰᱟ ᱠᱚ ᱦᱟᱥᱩᱣᱟ ᱥᱮ ᱵᱟᱝ?
ᱦᱮᱸᱻ᱾
ᱛᱟᱲᱟᱢ ᱡᱚᱠᱷᱚᱡ ᱦᱟᱸᱜ ᱢᱟᱱᱮ ᱠᱷᱟᱴ ᱠᱚᱴ ᱥᱟᱰᱮᱭᱟ᱾ ᱥᱮ ᱵᱟᱝ ᱵᱤᱨᱤᱫ ᱡᱚᱠᱷᱚᱡ᱾ ᱛᱚ ᱟᱵᱚ ᱫᱚ ᱢᱟᱱᱮ ᱠᱮᱞᱥᱤᱭᱟᱢ ᱠᱚᱢ ᱞᱮᱠᱷᱟᱱ ᱢᱟᱱᱮ ᱦᱚᱲ ᱵᱚᱱ ᱫᱩᱨᱵᱚᱞᱚᱜᱼᱟ᱾ ᱟᱨᱦᱚᱸ ᱡᱟᱹᱥᱛᱤ ᱫᱚ
ᱟᱨ ᱦᱳᱭ ᱚᱱᱠᱟ ᱢᱟᱱᱮ ᱚᱰᱚᱠ ᱛᱮ ᱦᱟᱸᱜ ᱡᱷᱚᱛᱚ ᱞᱮᱠᱟᱱᱟᱜ ᱜᱮ ᱚᱰᱚᱠ ᱠᱟᱜ ᱠᱚ ᱦᱟᱴ ᱯᱟᱛᱟ ᱠᱚᱨᱮ ᱦᱮᱸ ᱥᱮ ᱡᱚᱢᱟᱜ ᱡᱤᱱᱤᱥ ᱵᱷᱟᱜᱤᱭᱟᱜ ᱦᱚᱸᱠᱚ ᱚᱰᱳᱠ ᱠᱟᱜᱼᱟ ᱵᱟᱹᱲᱤᱡᱟᱜ ᱵᱟᱹᱲᱤᱡ ᱫᱚ ᱦᱟᱜ ᱵᱟᱝᱼᱟ ᱡᱚᱢ ᱡᱤᱱᱤᱥ ᱠᱟᱱ ᱜᱮᱭᱟ ᱦᱸ ᱥᱮ᱾
ᱦᱳᱭ᱾
ᱡᱚᱢ ᱞᱮᱠᱷᱟᱱ ᱫᱚ ᱱᱟᱜ ᱢᱟᱱᱮ ᱦᱚᱲᱢᱚ ᱨᱮ ᱱᱤᱛᱚᱜ ᱵᱟᱝ ᱦᱩᱭᱩᱜᱼᱟ ᱚᱱᱠᱟ ᱯᱚᱨᱚᱵ ᱨᱮ ᱢᱟᱱᱮ ᱚᱱᱠᱟ ᱮᱴᱠᱮᱴᱚᱬᱮ ᱯᱚᱨᱮ ᱛᱮ ᱦᱩᱭ ᱫᱟᱲᱮᱭᱜᱼᱟ᱾ ᱟᱪᱪᱷᱟ ᱟᱨ ᱛᱚ ᱡᱮᱢᱚᱱ ᱥᱤᱛᱩᱝ ᱫᱤᱱ ᱦᱩᱭᱱᱟ ᱥᱤᱛᱩᱝ ᱫᱤᱱ ᱠᱚᱦᱚᱸ ᱠᱷᱤᱨᱟᱹ ᱠᱚᱦᱚᱸ ᱠᱚ ᱚᱰᱳᱠ ᱠᱟᱜ ᱠᱟᱱᱟ ᱱᱮᱛᱟᱨ᱾ ᱛᱚᱨᱵᱩᱡ ᱠᱚᱦᱚᱸ ᱠᱚ ᱚᱰᱳᱠ ᱠᱟᱜ ᱠᱟᱱᱟ ᱚᱱᱟ ᱠᱚ ᱡᱚᱢ ᱢᱮ, ᱦᱟᱱᱟ ᱠᱚ ᱡᱚᱢ ᱛᱟᱞᱮ ᱥᱩᱱᱩᱢ ᱡᱤᱱᱤᱥ ᱡᱚᱢ ᱵᱚᱫᱚᱞ ᱛᱮ ᱟᱹᱰᱤ ᱱᱟᱯᱟᱭ ᱵᱩᱡᱷᱟᱹᱜᱼᱟ ᱚᱱᱟ ᱫᱚ᱾
ᱦᱮᱸᱻ᱾
ᱦᱮ ᱚᱱᱠᱟ
ᱦᱳᱭ ᱟᱹᱞᱤᱧ ᱟᱹᱰᱤ ᱜᱟᱱ ᱞᱟᱦᱟ ᱚᱱᱠᱟ ᱠᱤᱪᱷᱩ ᱢᱤᱫ ᱵᱚᱪᱷᱚᱨ ᱵᱟᱝ ᱫᱚ ᱫᱩ ᱵᱚᱪᱷᱚᱨ ᱚᱱᱠᱟ ᱴᱟᱱᱟᱞᱤᱧ ᱡᱚᱢ ᱞᱮᱫᱟ᱾ ᱯᱷᱟᱥᱴ ᱯᱷᱩᱰ ᱠᱚ ᱛᱚ ᱟᱹᱞᱤᱧ ᱢᱟ ᱩᱱᱡᱟᱠᱷᱟ ᱢᱟ ᱦᱩᱰᱤᱧ ᱧᱚᱜ ᱜᱮ᱾ ᱛᱚ ᱵᱟᱹᱞᱤᱧ ᱵᱩᱡᱷᱟᱹᱣᱮᱫ ᱠᱟᱱ ᱛᱟᱦᱮᱸᱱᱟ ᱛᱚ ᱡᱚᱴᱟᱣ ᱠᱚ ᱛᱟᱦᱮᱸ ᱠᱟᱱᱟ ᱩᱱᱠᱩ ᱠᱚᱞᱤᱧ ᱡᱚᱢ ᱦᱩᱭ ᱵᱟᱲᱟ ᱟᱨᱦᱚ ᱵᱤᱵᱷᱤᱱᱱᱚ ᱟᱨᱚ ᱚᱠᱟᱨᱮ ᱡᱟᱦᱟᱸ ᱥᱮᱫ ᱫᱟᱬᱟ ᱵᱟᱲᱟᱭ ᱨᱮ ᱚᱱᱟ ᱠᱚᱜᱮ ᱛᱚ ᱟᱹᱰᱤ ᱫᱚᱢᱮ ᱟᱹᱞᱤᱧ ᱛᱚᱠᱷᱚᱱ ᱵᱟᱹᱞᱤᱧ ᱵᱩᱡᱷᱟᱹᱣ ᱫᱟᱲᱮᱭᱟᱜ ᱠᱟᱱ ᱛᱟᱦᱮᱸᱱᱟ ᱛᱟᱭᱚᱢᱛᱮ ᱫᱚᱢᱮ ᱞᱟᱡᱽ ᱦᱟᱥᱩ ᱞᱤᱧᱟᱹ᱾
ᱦᱮᱸᱻ ᱦᱮᱸᱻ, ᱚᱝᱠᱟ ᱦᱩᱭ ᱵᱟᱲᱟᱜ ᱜᱮᱭᱟ᱾
ᱦᱳᱭ ᱛᱚ ᱚᱝᱠᱟ ᱢᱚᱴᱟ ᱤᱧ ᱢᱚᱴᱟ ᱤᱧ ᱞᱟᱡᱽ ᱨᱮᱭᱟᱜ ᱥᱚᱢᱚᱥᱥᱟ ᱛᱟᱦᱮᱸ ᱠᱟᱱ ᱛᱤᱧᱟᱹ ᱫᱩᱭ ᱵᱚᱪᱷᱚᱨ ᱛᱤᱱ ᱵᱚᱪᱷᱚᱨ ᱛᱟᱦᱮᱸ ᱠᱟᱱ ᱛᱤᱧᱟᱹ ᱚᱱᱠᱟ᱾ ᱠᱟᱡᱟᱠ ᱞᱟᱡ ᱦᱟᱹᱥᱩᱞᱤᱧᱟᱹ ᱵᱚᱪᱷᱚᱨ ᱨᱮ ᱟᱹᱰᱤ ᱱᱟᱜ ᱦᱟᱹᱥᱩᱞᱤᱧᱟᱹ ᱢᱟᱱᱮ ᱢᱟᱱᱮ ᱜᱚᱡᱚᱜ ᱞᱮᱠᱟ ᱛᱟᱭᱚᱢ ᱛᱮᱞᱤᱧ ᱵᱩᱡᱷᱟᱹᱣ ᱵᱟᱲᱟ ᱠᱮᱫᱟ ᱱᱮᱛᱟᱨ ᱫᱚ ᱥᱮᱨᱚᱠᱚᱢ ᱫᱚ ᱟᱨ ᱵᱟᱞᱤᱧ ᱡᱚᱢ ᱵᱟᱲᱟᱭᱟ᱾ ᱡᱮ ᱯᱷᱚᱞ ᱢᱩᱞ ᱠᱚᱞᱤᱧ ᱡᱚᱢ ᱵᱟᱲᱟᱭᱟ ᱥᱮ ᱚᱱᱠᱟ ᱠᱟᱭᱨᱟ ᱠᱚ ᱡᱮᱢᱚᱱᱤ ᱪᱟᱞᱟᱣ ᱞᱮᱠᱷᱟᱱ ᱵᱟᱡᱟᱨ ᱥᱮᱫ, ᱫᱚᱥ ᱴᱟᱠᱟ ᱛᱮᱜᱮ ᱟᱨ ᱠᱟᱭᱨ ᱠᱚ ᱧᱟᱢᱚᱜᱼᱟ᱾
ᱦᱟᱸᱻ᱾
ᱚᱱᱟ ᱠᱚᱞᱤᱧ ᱱᱤᱛᱚᱜ ᱫᱚᱞᱤᱧ ᱡᱚᱢ ᱵᱟᱲᱟᱭᱟ᱾ ᱡᱚᱢ ᱜᱮᱭᱟᱞᱤᱧ ᱚᱱᱟ ᱦᱚᱸ ᱢᱟᱱᱮ ᱟᱹᱰᱤ ᱠᱚᱢ ᱞᱤᱧ ᱡᱚᱢᱟ ᱚᱱᱟ ᱢᱟᱱᱮ ᱯᱷᱟᱥᱴ ᱯᱷᱩᱰ ᱠᱚᱫᱚ ᱢᱟᱱᱮ
ᱚᱸ ᱚᱱᱟ ᱫᱚ ᱧᱮᱞ ᱛᱮᱜᱮ ᱵᱷᱟᱜᱤ ᱧᱮᱞᱚᱜᱼᱟ ᱦᱮᱸᱥᱮ? ᱟᱨ ᱡᱚᱢ ᱛᱮᱦᱚᱱᱟᱜ ᱥᱤᱵᱤᱞ ᱢᱟ ᱵᱩᱡᱷᱟᱹᱜ ᱜᱮᱭᱟ ᱞᱮᱠᱤᱱ ᱦᱚᱲᱢᱚ ᱨᱮ ᱯᱚᱨᱮ ᱜᱮ ᱪᱮᱫ ᱮᱴ ᱮᱠᱮᱴᱚᱬᱮ ᱡᱩᱭᱩᱼᱟ ᱚᱱᱟ ᱫᱚ ᱵᱟᱝ ᱪᱤᱠᱟᱹ ᱫᱟᱲᱮᱭᱟᱜ ᱟᱢ ᱥᱮ᱾
ᱦᱮᱸᱻ᱾
ᱦᱮᱸ ᱟᱨ ᱢᱤᱝᱴᱟᱝ ᱥᱩᱱᱩᱢ ᱨᱮᱜᱮ ᱟᱹᱰᱤ ᱵᱟᱨ ᱠᱚ ᱵᱮᱱᱟᱣᱟ᱾ ᱠᱚ ᱵᱮᱱᱟᱣᱟ ᱟᱨ ᱡᱟᱹᱥᱛᱤ ᱠᱟᱛ ᱥᱩᱱᱩᱢ ᱡᱤᱱᱤᱥ ᱜᱮ ᱛᱟᱦᱮᱱᱟ᱾
ᱦᱩᱸᱻ᱾
ᱟᱨ ᱚᱱᱟ ᱡᱟᱦᱟᱸ ᱛᱤᱱᱟᱹᱜ ᱜᱮ ᱯᱷᱟᱥᱴ ᱯᱚᱴᱚᱢ ᱠᱟᱛᱮ ᱦᱮᱱᱟᱜ ᱟᱥᱮ, ᱵᱮᱱᱟᱣ ᱠᱚ ᱡᱚᱛᱚ ᱨᱮ ᱥᱚᱰᱟ ᱠᱚ ᱢᱟᱨᱥᱚᱰᱟ ᱢᱟ ᱟᱰᱤ ᱴᱷᱤᱠ ᱠᱟᱱ ᱜᱮᱭᱟ ᱛᱤᱱᱟᱹᱜ ᱠᱷᱟᱨᱟᱯ ᱡᱤᱱᱤᱥ ᱠᱟᱱᱟ ᱦᱚᱲᱢᱚ ᱨᱮ ᱵᱚᱞᱚ ᱞᱮᱱᱠᱷᱟᱱ ᱪᱮᱫ ᱦᱩᱭᱩᱜᱼᱟ ᱟᱹᱞᱤᱧ ᱚᱱᱟ ᱠᱷᱟᱹᱛᱤᱭᱟ ᱛᱟᱞᱤᱧ ᱟᱞᱤᱧᱟᱜ ᱜᱮ ᱞᱟᱡᱽ ᱜᱮᱥᱴᱤᱠ ᱛᱟᱦᱮᱸᱫ, ᱟᱹᱰᱤ ᱟᱹᱰᱤ ᱡᱩᱨ ᱜᱮᱞᱤᱧ ᱠᱚᱥᱴᱚ ᱠᱟᱱ ᱛᱟᱦᱮᱸᱱᱟ᱾ ᱯᱮ ᱯᱩᱱ ᱢᱟᱦᱟ ᱯᱚᱨᱮ ᱟᱹᱰᱤ ᱠᱚᱥᱴᱚ ᱞᱮᱞ ᱛᱟᱦᱮᱸ ᱟᱞᱤᱧ᱾ ᱫᱟᱠᱟ ᱢᱟᱱᱮ ᱫᱟᱠᱟ ᱜᱮ ᱵᱟᱝ ᱨᱮᱜᱮᱡᱮᱫ ᱞᱤᱧ ᱛᱟᱦᱮᱱᱟ᱾ ᱟᱨ ᱞᱟᱡ ᱨᱮᱦᱚᱸ ᱡᱚᱢ ᱵᱟᱝ ᱦᱚᱡᱚᱢᱚᱜ ᱠᱟᱱ ᱛᱟᱦᱮᱸᱜ-ᱟ ᱛᱚ ᱴᱷᱤᱠᱟᱹ ᱫᱟᱲᱮᱭᱟᱜ ᱠᱟᱱᱟ ᱜᱮᱭᱟ ᱛᱚ,
ᱛᱟᱯᱚᱨ ᱨᱟᱱ ᱠᱚ ᱦᱟᱛᱟᱣ ᱵᱟᱲᱟ ᱠᱟᱛᱮᱫ ᱱᱟᱦᱟᱜ ᱵᱟᱭ ᱵᱮᱥ ᱵᱟᱲᱟᱣ ᱦᱩᱭᱱᱟ
ᱦᱳᱭ ᱦᱳᱭ ᱛᱚ ᱱᱤᱛᱚᱜ ᱦᱚᱸ ᱩᱱᱠᱩ ᱡᱚᱴᱟᱣ ᱜᱤᱫᱽᱨᱟᱹ ᱠᱚ ᱢᱮᱱᱟᱜ ᱠᱚᱣᱟ ᱛᱚ ᱩᱱᱠᱩ ᱦᱚᱸ ᱞᱟᱹᱭ ᱟᱠᱚ ᱦᱩᱭᱩᱜ-ᱟ ᱡᱮ ᱚᱝᱠᱟ ᱫᱚ ᱟᱞᱚᱯᱮ ᱡᱚᱢᱟ ᱵᱟᱝᱠᱷᱟᱭ ᱫᱚ ᱠᱟᱹᱴ ᱩᱱᱠᱩ ᱜᱤᱫᱽᱨᱟᱹ ᱠᱚᱦᱚᱸ ᱢᱟᱱᱮ ᱠᱟᱹᱴᱤᱡ ᱩᱱᱠᱩ ᱯᱟᱸᱪ ᱵᱚᱪᱷᱚᱨ ᱨᱮᱱ ᱜᱤᱫᱽᱨᱟᱹ ᱢᱟ ᱚᱝᱠᱟᱱᱟᱜ ᱜᱮ ᱡᱚᱢ ᱥᱟᱱᱟ ᱠᱚᱣᱟ ᱠᱩᱲ ᱠᱩᱲᱤ ᱪᱮᱫ ᱠᱚ ᱞᱩᱢᱵᱩ ᱴᱩᱢᱵᱩ ᱯᱟᱥᱯᱳᱨᱴ ᱠᱚ ᱛᱚ ᱚᱱᱟ ᱠᱚᱫᱚ ᱢᱟᱱᱟ ᱠᱚ ᱦᱩᱭᱩᱜ-ᱟ ᱵᱟᱠᱷᱟᱱ ᱫᱚ ᱩᱱᱠᱩ ᱜᱤᱫᱽᱨᱟᱹ ᱢᱟᱱᱮ ᱫᱟᱲᱮ ᱦᱚᱸ ᱵᱟᱠᱚ ᱟᱹᱭᱠᱟᱹᱣᱟ ᱞᱟᱡᱽ ᱦᱚᱸ ᱵᱟᱹᱲᱤᱡᱚᱜ ᱛᱟᱠᱚᱣᱟ ᱛᱟᱨ ᱢᱚᱫᱫᱷᱮ ᱢᱚᱴᱟ ᱦᱚᱸᱠᱚ ᱢᱚᱴᱟᱜ-ᱟ᱾
ᱦᱳᱭ ᱩᱱ ᱛᱚᱠᱷᱚᱱ ᱜᱤᱫᱽᱨᱟᱹ ᱚᱠᱛᱚ ᱨᱮ ᱦᱟᱨᱟᱜ ᱨᱮᱱᱟᱜ ᱚᱠᱛᱚ ᱠᱟᱱ ᱛᱟᱠᱚᱣᱟ ᱥᱮ ᱦᱚᱲᱢᱚ ᱠᱮᱴᱮᱡ ᱛᱟᱠᱚ ᱛᱟᱦᱮᱱᱟ᱾ ᱛᱚᱵᱮ ᱛᱚ ᱵᱦᱟᱜᱤᱜ-ᱟ ᱜᱤᱫᱽᱨᱟᱹ ᱠᱷᱚᱱᱜᱮ ᱠᱮᱴᱮᱡ ᱛᱟᱠᱚ ᱛᱟᱦᱮᱱᱟ
ᱦᱩᱸ ᱴᱷᱤᱠ ᱦᱮᱸ ᱟ ᱱᱮᱛᱟ ᱱᱚᱣᱟ ᱯᱮ ᱯᱨᱟᱭ ᱫᱚ ᱠᱟᱱ ᱨᱮᱜᱮ ᱚᱝᱠᱟᱱᱟ ᱠᱷᱟᱹᱞᱤ ᱡᱚᱯᱚᱲᱟ
ᱛᱚ ᱚᱠᱚᱭ ᱠᱚ ᱦᱟᱸᱜ ᱠᱚ ᱵᱟᱰᱟᱭᱟ ᱚᱱᱟ ᱠᱚᱫᱚ ᱦᱟᱸᱜ ᱜᱤᱫᱽᱨᱟᱹ ᱠᱚᱫᱚ ᱵᱟᱠᱚ ᱡᱚᱢ ᱚᱪᱚ ᱠᱚᱣᱟ ᱦᱮᱸ ᱥᱮ ᱵᱟᱝ
ᱫᱤᱠᱩ ᱠᱚ ᱪᱷᱟᱹᱛᱤᱠ ᱠᱚᱵᱚᱱ ᱧᱮᱞ ᱞᱮᱠᱚᱠᱷᱟᱱ ᱫᱚ ᱟᱫᱚᱢ ᱠᱚᱫᱚ ᱩᱱᱠᱩ ᱯᱷᱚᱞ ᱢᱩᱞ ᱥᱚᱵᱽ ᱥᱚᱢᱚᱭ ᱚᱲᱟᱜ ᱨᱮ ᱩᱭ ᱫᱮᱭᱟ ᱡᱚᱢ ᱦᱚᱪᱚ ᱠᱚᱣᱟ ᱠᱚ ᱜᱤᱫᱽᱨᱟᱹ ᱠᱚ ᱦᱩᱸ ᱦᱩ
ᱛᱟᱦᱚᱞᱮ ᱜᱚᱝᱠᱮ
ᱦᱩᱸ
ᱥᱚᱢᱚᱭ ᱠᱚᱢᱟ ᱦᱩᱭ ᱡᱟᱨᱣᱟ ᱠᱟᱱ ᱛᱟᱞᱟᱝᱟ᱾
ᱦᱳᱭ ᱴᱷᱤᱠ ᱜᱮᱭᱟ ᱢᱟ ᱛᱟᱦᱚᱞᱮ
ᱦᱮᱸ ᱢᱟ ᱛᱟᱦᱚᱞᱮ ᱫᱚᱥᱟᱨ ᱞᱟᱝ ᱨᱚᱯᱚᱲ ᱱᱟ ᱦᱮᱸ ᱴᱷᱤᱠ ᱜᱮᱭᱟ ᱢᱟ ᱡᱚᱦᱟᱨ ᱜᱮ
ᱦᱩᱸ